ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ
ᱟᱪᱪᱷᱟ ᱱᱟᱯᱟᱭ ᱜᱮᱭᱟᱯᱮ ᱛᱚ?
ᱦᱮᱸ ᱱᱟᱯᱟᱭ ᱜᱮᱭᱟᱞᱮ
ᱟᱪᱷᱟ ᱟᱞᱮ ᱦᱚᱸ ᱱᱟᱯᱟᱭ ᱜᱮᱭᱟ ᱞᱮ ᱟᱪᱪᱷᱟ ᱛᱦᱤᱧᱟᱜ ᱦᱚᱭ ᱪᱮᱫ ᱫᱚ ᱚ ᱚᱲᱟᱜ ᱠᱚᱨᱮ ᱦᱚᱸ ᱱᱟᱯᱟᱭ ᱜᱮᱭᱟ ᱠᱚ
ᱚ ᱟᱪᱷᱟ ᱟᱪᱷᱟ
ᱞᱟᱹᱭᱫᱟᱹᱧ ᱛᱮᱦᱤᱧᱟᱜ ᱦᱚᱭ ᱦᱤᱸᱥᱤᱫ ᱫᱚ ᱚᱠᱟ ᱞᱮᱠᱟ ᱛᱟᱦᱮᱸ ᱠᱟᱱᱟ ᱟᱯᱮ ᱥᱮᱫ ᱫᱚ?
ᱛᱮᱦᱤᱧᱟᱜ ᱦᱚᱭ ᱦᱸᱤᱥᱤᱫ ᱫᱚ ᱱᱟᱯᱟᱭ ᱜᱮ ᱛᱟᱸᱦᱮ ᱠᱟᱱᱟ ᱟᱞᱮ ᱥᱮᱫ ᱫᱚ ᱥᱤᱛᱩᱝ ᱥᱤᱛᱩᱝ ᱠᱟᱜ ᱛᱟᱦᱮᱸᱜ ᱮ ᱠᱟᱹᱴᱤᱡ ᱫᱚᱢᱮ ᱦᱚᱸ ᱵᱟᱭ ᱥᱤᱛᱩᱝ ᱠᱟᱫ ᱛᱟᱦᱮᱸᱜᱼᱟ ᱫᱚᱢᱮ ᱦᱚᱸ ᱵᱟᱭ ᱰᱩᱸᱰᱨᱩᱜ ᱠᱟᱫ ᱛᱟᱦᱮᱸᱜ ᱟᱨᱠᱤ
ᱦᱳᱭ ᱛᱚ ᱦᱳᱭ ᱛᱚ ᱟᱞᱮᱥᱮᱫ ᱦᱚᱸ ᱚᱱᱠᱟ ᱜᱮ ᱟᱞᱮ ᱥᱮᱫ ᱦᱚᱸ ᱚᱱᱠᱟᱟᱜ ᱜᱮ ᱵᱟᱭ ᱥᱤᱛᱩᱝ ᱠᱫ ᱛᱟᱦᱮᱸᱫ ᱫᱚᱢᱮ ᱫᱚ ᱰᱩᱸᱰᱨᱩᱜ ᱠᱟᱜ ᱛᱟᱦᱮᱸ ᱱᱟᱭ᱾
ᱚᱻ ᱟᱪᱷᱟ
ᱫᱟᱜ ᱡᱟᱹᱲᱤ ᱠᱚᱫᱚ ᱵᱟᱭ ᱫᱟᱜ ᱡᱟᱹᱲᱤ ᱟᱠᱟᱫᱼᱟ
ᱦᱩᱸ ᱟᱪᱷᱟ
ᱟᱪᱷᱟ ᱛᱟᱦᱚᱞᱮ ᱛᱤᱦᱤᱧ ᱫᱚ ᱪᱮᱫ ᱵᱟᱨᱮ ᱛᱮᱞᱟᱝ ᱜᱟᱞᱢᱟᱨᱟᱣᱟ
ᱛᱤᱦᱤᱧ ᱫᱚ ᱥᱚᱨᱦᱟᱭ ᱵᱟᱨᱮ ᱛᱮᱞᱟᱝ ᱜᱟᱞᱢᱟᱨᱟᱣᱟ ᱠᱟᱹᱴᱤᱡ
ᱟᱪᱷᱟ ᱟᱪᱷᱟ ᱦᱭᱛᱚ ᱟᱪᱷᱟ ᱢᱟ ᱛᱟᱦᱚᱞᱮ ᱮᱛᱚᱦᱚᱵ ᱛᱟᱞᱟᱝ ᱢᱮ
ᱦᱮᱸᱻ ᱦᱮᱸ ᱞᱟᱹᱭᱫᱟᱞᱤᱧ ᱡᱮ ᱟᱯᱮᱥᱮᱫ ᱥᱚᱨᱦᱟᱭ ᱫᱚ ᱛᱤᱱᱟᱹᱜ ᱢᱟᱦᱟ ᱠᱚ ᱢᱟᱱᱟᱣ ᱜᱮᱭᱟ᱾
ᱟᱞᱮ ᱥᱮᱫ ᱥᱚᱦᱦᱟᱭ ᱫᱚ ᱯᱮ ᱢᱟᱦᱟ ᱠᱚ ᱢᱟᱱᱟᱣ ᱜᱮᱭᱟ ᱡᱟᱦᱟᱸ ᱫᱚᱠᱚ ᱢᱮᱛᱟᱜ ᱠᱟᱱᱟ ᱩᱢ ᱢᱟᱦᱟ ᱟᱨ ᱢᱤᱫᱴᱮᱱ ᱫᱚ ᱵᱚᱸᱜᱟᱜ ᱢᱟᱦᱟ, ᱟᱨ ᱢᱤᱫ ᱫᱚ ᱠᱷᱩᱱᱴᱟᱹᱣ ᱢᱟᱦᱟ᱾
ᱦᱮᱸ
ᱟᱨ ᱟᱯᱮ ᱥᱮᱫ ᱫᱚ
ᱟᱞᱮᱥᱮᱫ ᱫᱚ ᱢᱚᱬᱮ ᱢᱟᱦᱟ ᱠᱚ ᱢᱟᱱᱟᱣ ᱜᱮᱭᱟ
ᱟᱪᱪᱷᱟ ᱪᱷᱟ ᱪᱷᱟ ᱢᱟᱥᱮ ᱞᱟᱹᱭ ᱛᱟᱦᱚᱞᱮ ᱚᱱᱟ ᱢᱟ ᱠᱚᱨᱮ ᱨᱮᱭᱟᱜ ᱧᱩᱛᱩᱢ ᱞᱟᱹᱭ ᱥᱟᱰᱮ ᱢᱮ᱾
ᱢᱟᱦᱟ ᱫᱚ ᱡᱮᱢᱚᱱ ᱩᱢ ᱢᱟᱱᱮ ᱵᱚᱸᱜᱟ ᱦᱤᱞᱚᱜ ᱩᱢ ᱢᱟᱦᱟ ᱛᱟᱨᱯᱚᱨᱮ ᱡᱮᱢᱚᱱ ᱩᱸᱻ ᱥᱟᱹᱨᱫᱤ ᱢᱟᱦᱟ ᱞᱮᱠᱟ ᱟᱨᱠᱤ
ᱟᱪᱷᱟ ᱦᱳᱭ
ᱟᱨ ᱵᱟᱥᱠᱮ ᱟᱨ ᱡᱟᱞᱮ ᱢᱟᱱᱮ, ᱡᱟᱞᱮ ᱛᱟᱞᱮ ᱫᱚ ᱵᱟᱨᱭᱟ ᱟᱨᱠᱤ᱾ ᱚᱱᱟᱜᱮ ᱢᱚᱬᱮ ᱢᱟᱦᱟ ᱠᱚ ᱢᱟᱱᱟᱣ ᱜᱮᱭᱟ ᱥᱚᱨᱦᱟᱭ ᱫᱚ ᱟᱞᱮ ᱥᱮᱫ ᱫᱚ
ᱟᱪᱪᱷᱟ
ᱦᱮᱸ
ᱛᱟᱦᱞᱮ ᱩᱢ ᱢᱟᱦᱟ ᱨᱮᱫᱚ ᱪᱮᱫ ᱠᱚᱠᱚ ᱪᱤᱠᱟᱹᱭ ᱜᱮᱭᱟ ᱟᱯᱮᱥᱮᱫ ᱫᱚ
ᱟᱞᱮᱥᱮᱫ ᱫᱚ ᱩᱸᱻ ᱩᱢ ᱢᱟᱦᱟ ᱨᱮ ᱩᱸᱻ ᱡᱮᱢᱚᱱ ᱚᱲᱟᱜ ᱫᱩᱣᱟᱹᱨ ᱥᱟᱯᱷᱟ ᱥᱟᱯ ᱯᱷᱤ ᱫᱚ ᱞᱟᱦᱟ ᱨᱮᱜᱮ ᱟᱨᱠᱤ ᱮᱸᱠ ᱡᱚᱜ ᱢᱟᱱᱮ ᱜᱩᱨᱤᱡ ᱠᱚ ᱟᱨᱠᱤ
ᱦᱳᱭ ᱦᱳᱭ ᱦᱳᱭ᱾
ᱦᱮᱸ ᱞᱟᱛᱟ ᱠᱚ
ᱦᱳᱭ ᱦᱳᱭ
ᱚᱲᱟᱜ ᱠᱚ ᱯᱷᱟᱨᱪᱟ ᱯᱷᱟᱹᱨᱪᱤ
ᱦᱳᱭ ᱦᱳᱭ᱾
ᱢᱟᱱᱮ ᱩᱢ ᱥᱟᱯᱷᱟ ᱠᱟᱛᱮᱜ ᱥᱮᱫᱤᱱ ᱱᱟᱜ ᱠᱟᱹᱢᱤ ᱫᱚ ᱡᱮᱢᱚᱱ ᱡᱮᱢᱚᱱ ᱰᱟᱝᱨᱤ ᱠᱚ ᱰᱟᱝᱨᱤᱭᱟᱜ ᱯᱚᱨᱚᱵᱽ ᱠᱟᱱᱟ ᱛᱚ ᱥᱚᱨᱦᱟᱭ ᱫᱚ᱾
ᱦ ᱦᱳ
ᱡᱮᱢᱚᱱ ᱰᱟᱝᱨᱤ ᱠᱚᱠᱚ ᱚᱱᱮ ᱥᱟᱥᱟᱝ ᱥᱟᱥᱟᱝ ᱥᱟᱥᱟᱝ ᱥᱩᱱᱩᱢ ᱟᱛᱮᱜᱠᱩ ᱟᱨᱠᱤ ᱞᱟᱦᱟ ᱫᱚ ᱫᱟᱜ ᱛᱮᱠᱚ ᱟᱵᱩᱠ ᱠᱚᱳᱣᱟ ᱡᱟᱸᱜᱟ ᱠᱚᱟᱨ
ᱟᱪᱷᱟ ᱟᱪᱷᱟ ᱟᱪᱷᱟ
ᱡᱮᱢᱚᱱ ᱚᱱᱟ ᱠᱚ ᱤᱭᱟᱹ ᱠᱟᱛᱮᱜ ᱥᱟᱥᱟᱝ ᱠᱚ ᱠᱚ ᱚᱡᱚᱜ ᱟᱠᱚᱣᱟ ᱟᱨ ᱡᱮᱢᱚᱱ ᱥᱤᱸᱫᱩᱨ ᱦᱚᱸᱠᱚ ᱢᱟᱱᱮ ᱢᱟᱱᱮ ᱟᱨᱠᱤ ᱥᱟᱥᱟᱝ ᱠᱚ ᱚᱡᱚᱜ ᱛᱟᱠᱚᱣᱟ ᱚᱱᱮ ᱞᱟᱦᱟ ᱴᱷᱮᱱ ᱟᱨᱠᱤ
ᱦᱳᱭ ᱦᱳᱭ
ᱟᱨ ᱤᱭᱟᱹ ᱥᱤᱸᱫᱩᱨ ᱵᱟᱦᱟ ᱛᱮᱦᱚᱸ ᱠᱚ ᱵᱟᱦᱟ ᱠᱚᱜᱮᱭᱟ ᱟᱨ ᱚᱱᱮ ᱦᱩᱸ ᱫᱩᱸᱫᱷᱤ ᱱᱟᱹᱲᱤ ᱡᱟᱦᱟᱸ ᱟᱨᱠᱤ ᱤᱭᱟᱹ ᱠᱚᱜᱼᱟ ᱜᱮᱞᱮ ᱠᱚᱚᱜᱼᱟ ᱚᱱᱟ ᱢᱟᱞᱟ ᱦᱚᱸᱠᱚ ᱦᱚᱨᱚᱜ ᱟᱠᱚ ᱜᱮᱭᱟ
ᱟᱪᱪᱷᱟ ᱟᱪᱪᱷᱟ
ᱟᱨ ᱟᱯᱮ ᱥᱮᱫ ᱫᱚ ᱠᱟᱹᱴᱤᱡ ᱡᱩᱫᱟᱹ ᱜᱮᱠᱚ ᱢᱟᱱᱮ ᱤᱭᱟᱹ ᱩᱢ ᱢᱟᱦᱟ ᱫᱚᱠᱚ ᱢᱟᱱᱟᱣ ᱜᱮᱭᱟ ᱟᱨ ᱵᱟᱠᱷᱟᱡ ᱟᱞᱮ ᱥᱮᱫ ᱫᱚ ᱚᱱᱠᱟᱱᱟᱜ ᱫᱚ ᱱᱤᱭᱚᱢ ᱠᱚᱫᱚ ᱵᱟᱹᱱᱩᱜ ᱟᱠᱟᱜᱼᱟ ᱦᱟᱸᱜ ᱡᱮ ᱤᱟᱹ ᱢᱟᱱᱮ ᱫᱷᱩᱵᱤ ᱜᱷᱟᱸᱥ ᱦᱚᱴᱚᱜ ᱨᱮᱠᱚ ᱢᱟᱞᱟᱣᱟᱠᱚᱣᱟ ᱵᱚᱞᱮ ᱰᱟᱝᱨᱤᱭᱟᱜ ᱯᱚᱨᱚᱵᱽ ᱦᱩᱭᱩᱜ ᱨᱮᱦᱚᱸ ᱚᱱᱮ ᱚᱱᱟ ᱫᱚ
ᱫᱷᱩᱵᱤ ᱜᱷᱟᱥ ᱫᱚ ᱵᱟᱝ ᱟᱨᱠᱤ ᱫᱩᱸᱫᱷᱤ ᱱᱟᱹᱲᱤ
ᱟᱪᱪᱷᱟ ᱫᱩᱱᱫᱤ ᱱᱟᱲᱤ ᱦᱳᱭ ᱦᱳᱭ ᱦᱳᱭ ᱚᱱᱟ ᱵᱟᱝᱠᱚ ᱢᱟᱞᱟᱣ ᱟᱠᱚ ᱜᱮᱭᱟ ᱟᱞᱮ ᱥᱮᱫ ᱫᱚ
ᱚᱦ ᱟᱪᱪᱷᱟ
ᱟᱞᱮᱥᱮᱫ ᱫᱚ ᱚᱱᱟ ᱩᱢᱦᱟ ᱢᱟᱦᱟ ᱦᱤᱞᱳᱜ ᱫᱚ ᱥᱩᱫᱷᱩ ᱛᱤᱠᱤ ᱥᱚᱵᱚᱫ ᱠᱚ ᱦᱩᱭᱩᱜᱼᱟ ᱟᱨ ᱜᱮᱡ ᱜᱩᱨᱤᱡ ᱠᱚ ᱦᱩᱭᱩᱜᱼᱟ
ᱦᱩᱸ
ᱟᱨ ᱚᱱᱟ ᱢᱟᱱᱮ ᱚᱱᱟᱜᱮ ᱦᱩᱭ ᱵᱟᱲᱟᱜᱼᱟ ᱮᱱ ᱦᱤᱞᱳᱜ ᱫᱚ ᱟᱨ ᱵᱟᱝ ᱚᱱᱟ ᱡᱮᱢᱚᱱ ᱰᱟᱝᱨᱤᱭᱟᱜ ᱯᱚᱨᱚᱵᱽ ᱠᱟᱱᱟ ᱛᱚ ᱮᱱ ᱦᱤᱞᱳᱜ ᱮᱱᱦᱤᱞᱳᱜ ᱫᱚ ᱩᱝᱠᱩ ᱠᱚ ᱟᱹᱨᱩᱵ ᱵᱟᱲᱟ ᱠᱚᱣᱟ
ᱦᱮᱸ
ᱟᱹᱨᱩᱯ ᱯᱷᱟᱨᱪᱟ ᱵᱟᱲᱟ ᱠᱚᱣᱟ ᱠᱚ ᱟᱨ ᱮᱱᱦᱤᱞᱳᱜ ᱫᱚ ᱡᱷᱚᱛᱚ ᱠᱤᱪᱷᱩ ᱜᱮ ᱥᱟᱯ ᱥᱟᱵ ᱠᱚᱠᱚ ᱟᱹᱨᱩᱵᱟᱹ ᱪᱟᱥᱵᱟᱥ ᱨᱮᱭᱟᱜ ᱡᱮᱞᱮᱠᱟ ᱱᱟᱦᱮᱞ ᱠᱚ
ᱦᱮᱸ
ᱮᱸ ᱤᱸᱳ ᱩᱸ ᱟᱨᱟᱲ ᱠᱚ ᱡᱚᱛᱚ ᱠᱚ ᱮᱱᱤᱞᱚᱜ ᱫᱚᱠᱚ ᱟᱹᱨᱩᱵ ᱥᱟᱯᱟ ᱠᱟᱛᱮ ᱠᱚ ᱟᱠᱟ ᱠᱟᱜᱼᱟ
ᱟᱪᱪᱷᱟ ᱟᱹᱰᱤ ᱱᱟᱯᱟᱭ
ᱦᱳᱭ ᱟᱨ ᱛᱟᱦᱞᱮ ᱥᱟᱹᱨᱫᱤ ᱢᱟᱦᱟ ᱢᱟᱱᱮ ᱥᱟᱹᱨᱫᱤ ᱢᱟᱦᱟ ᱥᱮ ᱵᱚᱸᱜᱟᱜ ᱢᱟᱦᱟ ᱨᱮᱫᱚ ᱪᱮᱫ ᱠᱚᱠᱚ ᱪᱤᱠᱟᱹᱭᱟ
ᱵᱚᱸᱜᱟᱜ ᱢᱟᱦᱟ ᱫᱚ ᱡᱮᱢᱚᱱ ᱦᱮᱸᱜ ᱡᱳᱜ ᱚᱱᱠᱚ ᱦᱩᱭᱱᱟᱠᱚ ᱯᱤᱴᱷᱟᱹᱭᱟ ᱟᱨᱠᱤ ᱢᱟᱱᱮ ᱥᱮᱛᱟᱜ ᱵᱮᱲᱟ ᱦᱚᱸ ᱚᱱᱮ ᱚᱱᱠᱟ ᱜᱮ ᱦᱮᱸ ᱟᱨᱠᱤ ᱥᱮᱛᱟᱜ ᱵᱮᱲᱟ ᱠᱷᱚᱱᱟᱜ ᱫᱚ ᱵᱟᱝᱠᱚ ᱯᱤᱴᱷᱟᱹ ᱞᱟᱴᱷᱟᱭ ᱜᱮᱭᱟ ᱟᱨᱠᱤ ᱩᱢ ᱯᱷᱟᱨᱪᱟ ᱵᱟᱲᱟ ᱠᱟᱛᱮᱫ ᱜᱮ ᱟᱨᱠᱤ ᱤᱭᱟᱹ ᱦᱟᱺᱰᱤ ᱠᱚᱠᱚ ᱪᱚᱰᱚᱨᱟ ᱚᱲᱟᱜ ᱠᱚ ᱠᱚᱨᱮ ᱟᱨ ᱡᱮᱢᱚᱱ ᱯᱤᱴᱷᱟᱹ ᱞᱟᱴᱷᱟ ᱡᱮ ᱡᱮᱢᱚᱱ ᱟᱨᱠᱤ
ᱦᱳᱭ ᱦᱳᱭ ᱯᱤᱴᱷᱟᱹ ᱞᱟᱴᱷᱟᱭᱟᱠᱚ ᱟᱨ ᱚᱱᱟ ᱜᱮᱠᱚ ᱵᱚᱸᱜᱟᱭᱟ ᱵᱟᱝ
ᱦᱮᱸ ᱟᱨ ᱤᱭᱟᱹ ᱟᱹᱭᱩᱵ ᱵᱮᱲᱟ ᱫᱚ ᱡᱮᱢᱚᱱ ᱮᱱᱮᱡ ᱥᱮᱨᱮᱧ ᱟᱠᱷᱲᱟ ᱛᱮᱠᱚ ᱥᱮᱱᱚᱜᱼᱟ ᱥᱟᱱᱟᱢ ᱠᱚᱜᱮ ᱟᱨ ᱡᱮᱢᱚᱱ ᱤᱭᱟᱹ ᱠᱷᱩᱱᱴᱟᱹᱣ ᱠᱩ-ᱠᱚ ᱠᱷᱩᱱᱴᱟᱹᱣ ᱠᱚᱣᱟ ᱰᱟᱹᱝᱨᱤ ᱠᱚ
ᱟᱪᱪᱷᱟ ᱟᱪᱪᱷᱟ ᱚᱱᱟ ᱫᱚ ᱛᱟᱨᱯᱚᱨᱮᱨ ᱫᱤᱱ ᱵᱟᱝ
ᱦᱮᱸ ᱟᱨᱠᱤ ᱠᱷᱩᱱᱴᱟᱹᱣ ᱵᱟᱲᱟ ᱠᱟᱛᱮᱜ ᱟᱨ ᱛᱟᱨᱯᱚᱨᱮ ᱚᱱᱮ ᱮᱱᱮᱡ ᱠᱚᱠᱚ ᱥᱮᱱᱚᱜᱼᱟ ᱚᱱᱮ ᱡᱮᱠᱚ ᱮᱦᱚᱵᱟ ᱟᱫᱚ ᱯᱮ ᱫᱤᱱ ᱫᱚᱠᱚ ᱮᱱᱮᱡ ᱜᱮᱭᱟ
ᱟᱪᱪᱷᱟ ᱟᱪᱪᱷᱟ ᱟᱨ ᱟᱪᱪᱷᱟ ᱟᱹᱰᱤ ᱱᱟᱯᱟᱭ ᱟᱞᱮᱥᱮᱫ ᱫᱚ ᱢᱟᱱᱮ ᱵᱚᱸᱜᱟ ᱢᱟᱦᱟᱸ ᱦᱤᱞᱳᱜ ᱫᱚ ᱚᱱᱮ ᱩᱸᱢ ᱢᱟᱦᱟ ᱨᱮᱢᱟ ᱛᱤᱠᱤ ᱥᱚᱵᱚᱫ ᱠᱚ ᱦᱩᱭᱮᱱ ᱟᱨ ᱵᱚᱸᱜᱟ ᱢᱟᱦᱟᱸ ᱦᱤᱞᱳᱜ ᱫᱚ ᱦᱟᱸᱜ ᱟᱫᱚ ᱛᱩᱯᱩ ᱵᱟᱲᱟ ᱠᱟᱛᱮ ᱟᱫᱚ ᱡᱮ ᱡᱮᱢᱚᱱ ᱯᱤᱴᱷᱟᱹ ᱞᱟᱴᱷᱟ ᱠᱚ ᱢᱟᱱᱮ ᱥᱟᱹᱛᱟᱹᱜ-ᱟ ᱤᱭᱟᱹ ᱫᱷᱩᱨᱟᱹᱜ-ᱟ ᱠᱚ
ᱦᱮᱸ
ᱯᱤᱴᱷᱟᱹ ᱞᱟᱴᱷᱟ ᱠᱚ ᱫᱷᱩᱨᱟᱹᱣ ᱵᱟᱲᱟᱜᱼᱟ ᱛᱟᱨᱯᱚᱨᱮ ᱟᱫᱚ ᱚᱱᱟ ᱫᱚ ᱵᱚᱸᱜᱟ ᱵᱩᱨᱩᱭᱟᱠᱚ ᱟᱨ ᱮᱱ ᱦᱤᱞᱳᱜ ᱫᱚ ᱰᱟᱝᱨᱤ ᱧᱩᱛᱩᱢ ᱛᱮᱦᱚᱸ ᱠᱚ ᱵᱚᱸᱜᱟ ᱵᱩᱨᱩᱭᱟ ᱡᱟᱛᱮ ᱰᱟᱝᱨᱤ ᱢᱮᱨᱚᱢ ᱱᱟᱯᱟᱭ ᱠᱚ ᱛᱟᱦᱮᱱ ᱢᱟ ᱡᱤᱵᱽ ᱡᱤᱭᱟᱹᱞᱤ ᱢᱟᱱᱮ ᱡᱟᱦᱟᱸ ᱛᱤᱱᱟᱹᱜ ᱮᱢ ᱟᱥᱩᱞ ᱟᱠᱚᱣᱟ ᱟᱲᱟᱜ ᱨᱮ ᱩᱱᱠᱩ ᱧᱩᱛᱩᱢ ᱛᱮᱦᱚᱸ ᱠᱚ ᱮᱱᱦᱤᱞᱳᱜ ᱫᱚᱠᱚ ᱵᱚᱸᱜᱟ ᱵᱩᱨᱩᱭ ᱜᱮᱭᱟ ᱾
ᱟᱪᱪᱷᱟ
ᱦᱮ ᱚᱱᱟ ᱵᱚᱸᱜᱟᱜ ᱦᱤᱞᱚᱜ ᱜᱮ ᱟᱞᱮ ᱫᱚ ᱦᱟᱸᱜ ᱪᱷᱟᱴᱠᱟ ᱨᱮᱫᱚ ᱤᱭᱟᱹ ᱢᱮᱫᱴᱮᱱ ᱚᱱᱮ ᱤᱭᱟᱹ ᱞᱮ ᱡᱩᱛᱟᱜᱼᱟ ᱪᱤᱛᱟᱹᱨ ᱞᱮ ᱡᱩᱛᱟᱜᱼᱟ᱾
ᱚᱱᱮ ᱤᱭᱟᱹᱛᱮ ᱡᱟᱦᱟᱸ ᱢᱟᱱᱮ ᱦᱚᱞᱚᱝ ᱦᱳᱲᱳ ᱦᱚᱞᱚᱝ ᱛᱮ ᱵᱟᱝ
ᱦᱳᱭ ᱦᱳᱭ ᱚᱱᱟ ᱞᱮᱸᱡᱮᱨᱟᱜ ᱢᱤᱫᱴᱟᱱ ᱞᱮᱸᱡᱮᱨ ᱡᱟᱛᱤᱭᱚ ᱡᱟᱦᱟᱱᱟᱜ ᱚᱱᱠᱟ ᱡᱤᱱᱤᱥ ᱠᱚ ᱮᱢᱟᱣᱟᱜᱼᱟ ᱟᱨ ᱱᱚᱛᱮ ᱠᱚ ᱚᱞᱟ᱾
ᱟᱪᱪᱷᱟ ᱚᱱᱟ ᱠᱚᱫᱚ ᱟᱞᱮ ᱥᱮᱫ ᱦᱚᱸ ᱦᱩᱭᱩᱜ ᱜᱮᱭᱟ ᱟᱨᱠᱤ ᱚᱱᱟ ᱫᱚ ᱢᱟᱡᱟᱱ ᱵᱮᱲᱟ ᱟᱨᱠᱤ
ᱦᱳᱭ ᱦᱳᱭ ᱦᱳᱭ ᱢᱟᱡᱟᱱ ᱵᱮᱲᱟ ᱟᱨ ᱚᱱᱟ ᱚᱻ ᱥᱩᱫᱷᱩ ᱦᱚᱯᱚᱱ ᱮᱨᱟᱭ ᱠᱚ ᱤᱭᱟᱹᱭ ᱜᱮᱭᱟ ᱟᱞᱮ ᱥᱮᱫ ᱫᱚ ᱦᱚᱯᱚᱱ ᱮᱨᱟ ᱵᱟᱫᱽ ᱠᱟᱛᱮᱫ ᱫᱚ ᱚᱱᱠᱟ ᱫᱚ ᱵᱟᱝ ᱟᱨ ᱵᱟᱠᱷᱟᱱ ᱚᱲᱟᱜ ᱨᱮᱱ ᱡᱟᱦᱟᱸᱭ ᱠᱤᱢᱤᱱ ᱠᱚ ᱛᱟᱦᱮᱱᱟ ᱩᱱᱠᱩ ᱜᱮᱠᱚ ᱤᱭᱟᱹ ᱫᱟᱲᱮᱭᱟᱜᱼᱟ ᱾ ᱟᱨ ᱚᱱᱟ ᱡᱟᱦᱟᱸ ᱪᱤᱛᱟᱹᱨ ᱠᱚ ᱵᱮᱱᱟᱣᱟ ᱚᱱᱟ ᱪᱤᱛᱟᱹᱨ ᱨᱮ ᱥᱤᱸᱫᱩᱨ ᱴᱤᱰᱟᱹᱜ ᱠᱚ ᱮᱢᱟᱜ ᱜᱮᱭᱟ ᱟᱨ ᱫᱷᱩᱵᱤ ᱜᱷᱟᱥ ᱠᱚ ᱫᱚᱦᱚ ᱤᱫᱤᱭᱟᱜᱼᱟ ᱾ ᱟᱨ ᱚᱱᱟ ᱪᱤᱛᱟᱹᱨ ᱨᱮᱫᱚ ᱢᱤᱫᱴᱮᱱ ᱢᱟᱨᱦᱟ ᱠᱚ ᱡᱩᱛ ᱠᱟᱭᱟ ᱠᱚ
ᱚᱻ ᱟᱪᱪᱷᱟ᱾
ᱟᱪᱪᱷᱟ ᱟᱨ ᱟᱯᱮ ᱥᱮᱱᱟᱜ ᱪᱤᱛᱟᱹᱨ ᱠᱚ ᱡᱩᱛ ᱜᱮᱭᱟ ᱚᱝᱠᱟ ᱾
ᱟᱞᱮ ᱥᱮᱱᱟᱜ ᱫᱚ ᱡᱮᱢᱚᱱ ᱩᱱᱟᱹᱜ ᱢᱟᱱᱮ ᱠᱷᱩᱱᱴᱟᱹᱣ ᱠᱚ ᱮᱱᱛᱮ ᱞᱟᱦᱟ ᱨᱮᱫᱚ ᱦᱩᱭᱩᱜ ᱠᱟᱱ ᱛᱟᱦᱮᱸᱜᱼᱟ᱾ ᱡᱮᱢᱚᱱ ᱱᱮᱛᱟᱨ ᱫᱚ ᱩᱱᱟᱹᱜ ᱫᱚ ᱰᱟᱝᱨᱤ ᱠᱚᱦᱚᱸ ᱵᱟᱠᱚ ᱠᱷᱩᱱᱴᱟᱹᱣ ᱮᱫ ᱠᱚᱣᱟ ᱚᱱᱟ ᱠᱚᱫᱚ ᱩᱱᱟᱹᱜ ᱵᱟᱝ ᱦᱩᱭᱩᱜ ᱠᱟᱱᱟ ᱛᱚ ᱛᱟᱦᱚᱞᱮ ᱧᱮᱞ ᱵᱟᱝ ᱦᱩᱭ ᱠᱟᱱᱟ ᱾ ᱩᱱᱟᱹᱜ ᱜᱟᱱ ᱫᱚ ᱱᱚᱞᱮᱡᱽ ᱵᱟᱹᱱᱩᱜ ᱟᱠᱟᱫᱟ ᱚᱱᱟ ᱠᱚ ᱱᱤᱭᱮ ᱫᱚ ᱾
ᱟᱪᱪᱷᱟ ᱟᱪᱪᱷᱟ ᱦᱚᱸ᱾ ᱦᱳᱭ ᱛᱚ ᱠᱷᱩᱱᱴᱟᱹᱣ ᱠᱚ ᱵᱟᱝ ᱦᱳᱭ ᱞᱮᱱᱠᱷᱟᱱ ᱚᱱᱟ ᱠᱚᱫᱚ ᱛᱚ ᱵᱟᱝ ᱵᱟᱝ ᱮᱢ ᱠᱚᱨᱟᱣᱟ ᱥᱮ᱾
ᱦᱮᱻ
ᱟᱪᱪᱷᱟ ᱟᱹᱰᱤ ᱱᱟᱯᱟᱭ, ᱟᱨ ᱪᱮᱫ ᱠᱚ ᱞᱟᱹᱭᱟ ᱟᱞᱮ ᱫᱚ ᱚᱱᱟ ᱚᱱᱟ ᱠᱚ ᱚᱞ ᱵᱟᱲᱟ ᱠᱟᱛᱮᱜ ᱥᱤᱸᱫᱩᱨ ᱴᱤᱰᱟᱹᱜ ᱠᱚ ᱦᱩᱭ ᱵᱟᱲᱟ ᱠᱟᱛᱮᱜ ᱰᱟᱝᱨᱤ ᱢᱮᱨᱚᱢ ᱦᱚᱸ ᱮᱱ ᱦᱤᱞᱳᱜ ᱫᱚ ᱥᱤᱸᱫᱩᱨ ᱴᱤᱰᱟᱹᱜ ᱛᱮ ᱵᱟᱦᱟ ᱠᱚ ᱦᱩᱭᱩᱜᱼᱟ ᱾
ᱚᱸᱻ
ᱟᱨ ᱚᱱᱟ ᱠᱚ ᱦᱩᱭ ᱵᱟᱲᱟ ᱠᱟᱛᱮ ᱛᱟᱨ ᱯᱚᱨᱮᱨ ᱫᱤᱱ ᱫᱚ ᱟᱫᱚ ᱠᱷᱩᱱᱴᱟᱹᱣ ᱢᱟᱦᱟ ᱮᱱᱦᱤᱞᱚᱜ ᱫᱚ ᱦᱟᱸᱜ ᱟᱫᱚ ᱥᱮᱛᱟᱜ ᱠᱷᱚᱱᱟᱜ ᱜᱮ ᱡᱟᱦᱟᱸᱭ ᱫᱮᱹᱵᱷᱟᱜᱤᱱ ᱠᱚ ᱦᱟᱛᱚᱢ ᱠᱩᱢᱟᱹᱝ ᱠᱚ ᱡᱟᱦᱟᱸᱭ ᱦᱚᱯᱚᱱ ᱮᱨᱟ ᱡᱟᱶᱟᱭ ᱜᱚᱢᱠᱮᱧ ᱠᱚ ᱱᱮᱶᱛᱟ ᱟᱹᱜᱩ ᱠᱟᱜ ᱠᱚᱫᱚ
ᱦᱚᱸ ᱦᱚᱸ
ᱩᱱᱠᱩ ᱟᱫᱚ ᱡᱟᱦᱟᱸᱭ ᱡᱟᱶᱟᱭ ᱜᱚᱢᱠᱮᱧ ᱩᱱᱠᱩ ᱫᱚ ᱦᱟᱸᱜ ᱟᱫᱚ ᱱᱟᱣᱟ ᱱᱟᱣᱟ ᱫᱷᱩᱛᱤ ᱠᱚ ᱮᱢ ᱵᱟᱲᱟ ᱠᱟᱛᱮ ᱟᱫᱚ ᱤᱭᱟᱹ ᱢᱟᱴᱷ ᱥᱮᱫ ᱞᱮ ᱤᱫᱤ ᱠᱚᱣᱟ ᱠᱷᱩᱱᱴᱟᱹᱣ ᱠᱷᱩᱱᱴᱤ ᱛᱟᱲᱟᱣ ᱞᱟᱹᱜᱤᱫ ᱛᱮ᱾
ᱚᱻ ᱟᱪᱪᱷᱟ ᱟᱥᱚᱞᱮ ᱞᱟᱹᱭ ᱫᱟᱹᱞᱤᱧ ᱡᱮ ᱚᱱᱮ ᱡᱮ ᱟᱯᱮ, ᱤᱭᱟᱹ ᱚᱱᱮ ᱦᱚᱞᱚᱝ ᱛᱮᱯᱮ ᱟᱠᱟᱶ ᱠᱟᱜ-ᱟ ᱡᱟᱦᱟᱸ ᱚᱱᱟ ᱫᱚᱻ ᱚᱱᱟ ᱫᱚ ᱥᱩᱫᱩ ᱧᱮᱞ ᱡᱚᱝ ᱞᱟᱹᱜᱤᱫ ᱪᱮ ᱜᱮ ᱥᱮ ᱡᱟᱦᱟᱸᱱᱟᱜ ᱚᱱᱟ ᱨᱮᱱᱟᱜ ᱨᱤᱡᱤᱱ ᱢᱮᱱᱟᱜᱼᱟ ᱟᱨᱠᱤ?
ᱟᱪᱪᱷᱟ ᱟᱪᱪᱷᱟ ᱟᱹᱰᱤ ᱱᱟᱯᱟᱭ ᱠᱩᱠᱞᱤ ᱵᱤᱱ ᱫᱚᱦᱚ ᱠᱮᱜ-ᱟ, ᱱᱚᱣᱟ ᱫᱚ ᱟᱥᱚᱞᱮ ᱧᱮᱞᱡᱚᱝ ᱞᱟᱹᱜᱤᱫ ᱚᱱᱟ ᱱᱟᱯᱟᱭ ᱧᱮᱞᱚᱜᱼᱟ ᱧᱮᱞ ᱛᱮᱦᱚᱸ ᱚᱱᱟ ᱞᱟᱹᱜᱤᱫ ᱦᱚᱸ ᱞᱟᱹᱭ ᱜᱟᱱᱚᱜᱼᱟ ᱾ ᱟᱨ ᱱᱚᱣᱟ ᱫᱚ ᱢᱤᱫᱴᱟᱹᱝ ᱦᱟᱱᱮ ᱥᱮᱫᱟᱭ ᱠᱷᱚᱱᱟᱜ ᱠᱚ ᱯᱟᱞᱟᱣ ᱟᱹᱜᱩ ᱟᱠᱟᱜᱼᱟ ᱾ ᱢᱤᱫᱴᱮᱱ ᱡᱮ ᱥᱚᱦᱚᱨᱟᱭ ᱨᱮᱱᱟᱜ ᱤᱭᱟᱹ ᱵᱚᱸᱜᱟᱜ ᱢᱟᱦᱟ ᱨᱮᱫᱚ ᱱᱚᱝ ᱠᱟ ᱡᱩᱛ ᱵᱟᱲᱟᱭ ᱦᱩᱭᱩᱜᱼᱟ ᱵᱚᱞᱮ ᱟᱫᱚ ᱡᱷᱚᱛᱚ ᱦᱚᱲᱟᱜ ᱢᱟᱥᱮ ᱦᱚᱸ ᱠᱚ ᱠᱚᱨᱟᱣ ᱟᱹᱜᱩ ᱠᱟᱜᱼᱟ ᱛᱚ ᱩᱱᱠᱩ ᱠᱚᱣᱟᱜ ᱧᱮᱞ ᱛᱮᱦᱚᱸ ᱚᱱᱠᱟ ᱥᱮᱬᱟ ᱦᱩᱭ ᱟᱠᱟᱱᱟ ᱟᱨ ᱮᱱᱦᱤᱞᱚᱜ ᱫᱚ ᱚᱱᱠᱟ ᱱᱟᱜ ᱯᱚᱨᱚᱵᱽ ᱜᱮᱛᱚ ᱠᱟᱱᱟ, ᱢᱟᱨᱦᱟ ᱟᱨ ᱰᱟᱝᱨᱤ ᱠᱚᱣᱟᱜ ᱜᱮᱛᱚ ᱨᱟᱹᱥᱠᱟᱹ ᱨᱮᱭᱟᱜ ᱡᱤᱱᱤᱥ ᱾ ᱩᱱᱫᱚ ᱚᱱᱟ ᱯᱚᱨᱚᱵᱽ ᱜᱮᱛᱚ ᱠᱟᱱᱟ ᱩᱱᱠᱩ ᱠᱚᱣᱟᱜ ᱜᱮ ᱾
ᱟᱪᱪᱷᱟ
ᱟᱫᱚ ᱤᱱᱟᱹᱛᱮ ᱜᱚᱲᱟ ᱢᱤᱫᱴᱮᱱ ᱜᱚᱲᱟ ᱚᱲᱟᱜ ᱠᱚ ᱡᱩᱛ ᱜᱮᱭᱟ ᱟᱨ ᱢᱤᱫᱴᱮᱱ ᱫᱚ ᱠᱟᱭᱨᱟ ᱫᱟᱨᱮ ᱠᱚ ᱮᱢᱟᱜᱼᱟ ᱛᱟᱭᱚᱢ ᱨᱮ ᱟᱨ ᱢᱤᱫᱴᱮᱱ ᱢᱟ ᱠᱚ ᱡᱩᱛᱠᱟᱭᱟ ᱞᱟᱹᱴᱷᱤᱭ ᱥᱟᱵ ᱠᱟᱜᱼᱟ
ᱟᱪᱪᱷᱟ
ᱧᱮᱞ ᱡᱚᱝ ᱛᱮᱦᱚᱸ ᱱᱟᱯᱟᱭ ᱦᱳᱭ ᱦᱳᱭ ᱟᱫᱚ ᱥᱟ ᱢᱟᱱᱮ ᱦᱚᱨ ᱛᱮ ᱯᱟᱨᱚᱢ ᱦᱚᱨᱛᱮ ᱪᱟᱞᱟᱜ ᱦᱤᱡᱩᱜ ᱦᱚᱲ ᱦᱚᱸᱠᱚ ᱵᱩᱡᱷᱟᱹᱣ ᱫᱟᱲᱮᱭᱟᱜᱼᱟ ᱡᱮ ᱱᱩᱠᱩ ᱫᱚ ᱛᱤᱦᱤᱧ ᱠᱚ ᱤᱭᱟᱹ ᱢᱟᱱᱮ ᱵᱚᱸᱜᱟᱜ ᱠᱟᱱᱟ ᱥᱮᱠᱚ ᱠᱷᱩᱱᱴᱟᱹᱣ ᱠᱚᱜᱣᱟ ᱦᱟᱸᱜ ᱜᱟᱯᱟ ᱚᱱᱟᱫᱚ ᱚᱱᱟ ᱠᱷᱩᱱᱴᱟᱹᱣ ᱨᱮᱱᱟᱜ ᱜᱮ ᱢᱤᱫᱴᱟᱝ ᱩᱯᱨᱩᱢ ᱞᱮᱠᱟᱱᱟᱜ ᱪᱤᱱᱦᱟᱹ ᱠᱟᱱᱟ
ᱚ ᱟᱪᱪᱷᱟ ᱟᱹᱞᱤᱧ ᱫᱚᱞᱤᱧ ᱡᱚᱢ ᱵᱟᱲᱟ ᱟᱠᱟᱫᱟ ᱢᱟᱱᱮ ᱟᱞᱮ ᱥᱮᱫ ᱫᱚ ᱵᱟᱝ ᱦᱩᱭᱩᱜ ᱨᱮᱦᱚᱸ ᱚᱱᱮ ᱚᱱᱠᱟ ᱫᱚ ᱮᱱᱠᱷᱟᱱ ᱫᱚ ᱟᱸᱡᱚᱢ ᱵᱟᱲᱟ ᱟᱠᱟᱜᱼᱟ ᱞᱤᱧ ᱡᱮ ᱱᱚᱝᱠᱟ ᱦᱩᱭᱩᱜ ᱜᱮᱭᱟ ᱡᱮ ᱚᱱᱟ ᱡᱮ ᱡᱟᱦᱟᱸ ᱠᱚ ᱟᱠᱟᱸᱣ ᱫᱚ ᱚᱱᱮ ᱦᱚᱞᱚᱝ ᱛᱮ ᱟᱨᱠᱤ ᱚᱱᱟ ᱫᱚ ᱥᱮ ᱩ ᱚᱱᱟ ᱫᱚ ᱱᱤᱭᱟᱹ ᱠᱟᱨᱚᱱ ᱫᱚ ᱟᱠᱟᱣᱟ ᱟᱞᱮᱥᱮᱫ ᱫᱚ ᱢᱮᱱᱟᱠᱚ ᱡᱮ ᱚᱱᱮ ᱠᱷᱩᱱᱴᱟᱹᱣ ᱠᱷᱩᱱᱴᱟᱹᱣ ᱦᱩᱭ ᱠᱟᱛᱮ ᱟᱨᱠᱤ ᱠᱷᱩᱱᱴᱟᱹᱣ ᱯᱚᱨᱮ ᱚᱱᱮ ᱡᱟᱦᱟᱸ ᱰᱟᱝᱨᱤ ᱠᱚᱠᱚ ᱵᱟᱭ ᱠᱚᱫᱚ ᱚᱲᱟᱜ ᱚᱱᱟ ᱠᱚ ᱞᱮᱵᱮᱫ ᱯᱟᱨᱚᱢ ᱚᱪᱚ ᱠᱚᱣᱟ
ᱦᱳᱭ ᱞᱮᱵᱮᱫ ᱦᱚᱸᱠᱚ ᱦᱳᱭ ᱚᱱᱟ ᱞᱮᱵᱮᱫ ᱯᱟᱨᱚᱢ ᱦᱚᱪᱚ ᱠᱚᱣᱟ ᱠᱚ ᱞᱮᱵᱮᱫ ᱫᱚ ᱟᱫᱚ ᱚᱱᱮ ᱨᱤᱡᱮᱱ ᱫᱚ ᱚᱱᱮ ᱚᱱᱟ ᱦᱮ ᱥᱮᱫᱟᱭ ᱠᱷᱚᱱ ᱚᱱᱠᱟ ᱦᱮᱡ ᱦᱩᱭ ᱠᱟᱱᱟᱛᱚ ᱟᱫᱚ ᱮᱱᱛᱮ ᱞᱮᱵᱮᱫ ᱯᱟᱨᱚᱢ ᱜᱮ ᱞᱟᱜᱟᱣᱠᱚᱣᱟ ᱚᱱᱟ ᱫᱚ
ᱟᱪᱷᱟ
ᱚᱱ ᱚᱱᱠᱟ ᱟᱨ ᱛᱟᱦᱚᱞᱮ ᱚᱱᱮ ᱡᱮ ᱡᱟᱶᱟᱭ ᱜᱚᱝᱠᱤᱱ ᱛᱟᱠᱚ ᱠᱷᱩᱱᱴᱟᱹ ᱠᱷᱩᱱᱴᱤ ᱠᱚ ᱵᱤᱫ ᱫᱚ ᱟᱨ ᱚᱱᱟ ᱚᱱᱟ ᱚᱱᱟ ᱨᱮᱜᱮ ᱰᱟᱹᱟᱝᱨᱤ ᱢᱮᱨᱚᱢ ᱠᱚ ᱛᱚᱞ ᱠᱚᱛᱟ ᱠᱚᱣᱟ ᱢᱮ ᱰᱟᱝᱨᱤ ᱢᱮ ᱰᱟᱝᱨᱤ ᱠᱚ ᱛᱚᱞ ᱠᱚᱛᱟ ᱠᱚᱣᱟ ᱠᱷᱩᱱᱟᱹᱣ ᱠᱚᱣᱟ ᱛᱟᱦᱚᱞᱮ ᱟᱵᱮᱱ ᱫᱚ ᱠᱷᱩᱱᱴᱟᱹᱣ ᱵᱚᱱ ᱧᱮᱞ ᱵᱟᱲᱟ ᱟᱠᱟᱫᱟ ᱥᱮ ᱵᱟᱝ
ᱠᱷᱩᱱᱴᱤᱟᱹ ᱫᱚ ᱧᱮᱞ ᱫᱚᱞᱤᱧ ᱧᱮᱞ ᱟᱠᱟᱫᱟ ᱠᱟᱹᱴᱤᱡ ᱟᱹᱰᱤ ᱪᱷᱚᱴᱳ ᱚ ᱧᱚᱜ ᱨᱮ ᱟᱨ ᱠᱤ ᱩᱱᱟᱹᱜ ᱫᱚ
ᱚᱱᱟ ᱤᱫᱤ ᱠᱟᱛᱮ ᱫᱚ ᱚᱱᱟ ᱫᱚ ᱫᱤᱥᱟᱹ ᱵᱟᱹᱱᱩᱜ ᱟᱠᱟᱫᱼᱟ ᱵᱟᱝ ᱟ? ᱟᱪᱪᱷᱟ ᱟᱪᱪᱷᱟ ᱦᱳᱭᱛᱚ ᱦᱮᱸᱛᱚ ᱵᱟᱠᱷᱟᱱ ᱠᱷᱩᱱᱴᱟᱹᱣ ᱨᱮᱦᱚᱸ ᱟᱹᱰᱤ ᱡᱟᱠ ᱡᱚᱢᱚᱠ ᱜᱮ ᱦ ᱦᱩᱭᱩᱜ ᱜᱮᱭᱟ ᱟᱞᱮᱥᱮᱫ ᱫᱚ ᱠᱷᱩᱱᱴᱟᱹᱣ ᱫᱚ
ᱚ ᱟᱪᱪᱷᱟ ᱛᱟᱦᱚᱞᱮ ᱠᱟᱹᱴᱤᱡ ᱞᱟᱹᱭ ᱥᱚᱫᱚᱨ ᱵᱤᱱ ᱚᱱᱟ
ᱦᱳᱭ ᱦᱳᱭ ᱦᱮᱸ ᱠᱷᱩᱱᱴᱟᱹᱣ ᱫᱚ ᱰᱟᱝᱨᱤ ᱠᱚ ᱤᱫᱤ ᱠᱚᱫᱚ ᱠᱷᱩᱱᱴᱟᱹᱣ ᱞᱟᱹᱜᱤᱫ ᱛᱮ ᱟᱫᱚ ᱛᱟᱦᱚᱞᱮ ᱦᱟᱸᱜ ᱫᱤᱥᱚᱢ ᱯᱮᱲᱟ ᱠᱚ ᱦᱮᱡ ᱠᱚᱜᱼᱟ ᱧᱮᱧᱮᱞ ᱞᱟᱹᱜᱤᱫ ᱠᱷᱩᱱᱴᱟᱹᱣ ᱧᱮᱧᱮᱞ ᱞᱟᱹᱜᱤᱫ
ᱦᱮᱸ
ᱟᱫᱚ ᱤᱭᱟᱹ ᱚᱱᱟ ᱚᱱᱟ ᱠᱷᱩᱱᱴᱟᱹᱣ ᱞᱟᱹᱜᱤᱫ ᱛᱮᱦᱚᱸ ᱥᱟᱯᱟᱵ ᱛᱟᱦᱮᱱᱟ ᱡᱮᱢᱚᱱ ᱰᱝᱨᱤᱭᱟᱜ ᱦᱟᱨᱛᱟ ᱜᱮ ᱮᱭ ᱵᱚᱥᱛᱟ ᱠᱚ ᱦᱟᱱᱟ ᱱᱚᱣᱟ ᱴᱟᱢᱟᱠ ᱛᱩᱢᱫᱟᱹᱜ ᱚᱱᱟ ᱠᱚᱢᱟ ᱢᱮᱱᱟᱜ ᱟᱠᱟᱫ ᱛᱟᱵᱚᱱ ᱜᱮ ᱚᱱᱟ ᱥᱟᱯᱟᱵ ᱚ ᱟᱛᱮ ᱰᱟᱝᱨᱤ ᱠᱚ ᱠᱷᱩᱱᱴᱟᱹᱣ ᱠᱚᱣᱟ ᱠᱚ
ᱟᱪᱪᱷᱟ
ᱟᱨ ᱠᱷᱩᱱᱴᱟᱹᱣ ᱟᱠᱚ ᱥᱮᱨᱮᱧ ᱟᱠᱚ ᱚᱱᱠᱟ ᱠᱟᱛᱮᱫ ᱠᱚ ᱨᱟᱹᱥᱠᱟᱹᱭ ᱜᱮᱭᱟ ᱟᱨ ᱟᱨ ᱟᱨ ᱡᱟᱦᱟᱸᱭ ᱨᱮᱱ ᱰᱟᱝᱨᱤ ᱵᱮᱥᱤ ᱨᱚᱜ ᱫᱟᱲᱮᱭᱟᱜ ᱟᱭ ᱥᱮ
ᱦᱮᱸ ᱦᱮᱸ
ᱩᱱᱤ ᱩᱱᱤ ᱫᱚ ᱩᱱᱤ ᱴᱟᱜ ᱦᱚᱲ ᱫᱚ ᱥᱤᱨᱯᱟᱹ ᱠᱚ ᱮᱢᱟᱭ ᱜᱮᱭᱟ ᱟᱞᱮ ᱥᱮᱫ ᱫᱚ ᱦᱳᱭ
ᱚ
ᱟᱪᱷᱟ ᱟᱨ ᱱᱚᱜ ᱚᱭ ᱡᱮ ᱠᱷᱩᱱᱴᱟᱹ ᱠᱚᱵᱮᱱ ᱧᱮᱞ ᱵᱟᱲᱟ ᱟᱠᱟᱟᱜᱼᱟ ᱠᱟᱹᱴᱤᱡ ᱦᱚᱸ ᱫᱤᱥᱟᱹ ᱵᱟᱹᱱᱩᱜᱼᱟ ᱡᱮ ᱠᱷᱩᱱᱟᱹ ᱠᱷᱩᱱᱟᱹ ᱪᱮᱛᱟᱱ ᱨᱮ ᱚᱱᱠᱟ ᱡᱟᱦᱟᱱᱟᱜ ᱠᱚ ᱵᱤᱫ ᱵᱟᱲᱟ ᱢᱟᱱᱮ ᱡᱟᱦᱟᱱᱟᱜ ᱠᱚ ᱛᱚᱞ ᱠᱟᱜᱼᱟ ᱵᱚᱞᱮ ᱚᱱᱠᱟ
ᱦᱮᱸ ᱚᱱᱠᱟᱱᱟᱜ ᱫᱚ, ᱢᱟᱱᱮ ᱧᱮᱞ ᱫᱚ ᱚᱱᱠᱟ ᱮᱴᱟᱜ ᱮᱴᱟᱜ ᱡᱟᱭᱜᱟ ᱠᱚᱨᱮ ᱡᱚᱠᱷᱚᱱ ᱧᱮᱞ ᱪᱟᱞᱟᱣ ᱦᱩᱭ ᱠᱟᱱᱟ, ᱮᱸᱜ ᱧᱮᱞ ᱧᱮᱞ ᱵᱟᱲᱟ ᱠᱟᱜ ᱜᱮᱭᱟᱞᱤᱧ ᱥᱤᱨᱯᱟᱹ ᱦᱤᱥᱟᱹᱵ ᱛᱮᱫᱚ, ᱡᱮᱢᱚᱱ ᱯᱚᱭᱥᱟ ᱠᱚ ᱟᱨ ᱵᱳᱛᱩᱞ ᱯᱟᱹᱨᱟᱹ ᱚᱱᱠᱟᱱᱟᱜ ᱠᱚ, ᱠᱚ ᱛᱚᱞ ᱵᱟᱲᱟ ᱟᱠᱟᱫᱟ ᱟᱨᱠᱤ ᱚᱱᱠᱟᱱᱟᱜ ᱧᱮᱞ ᱦᱩᱭ ᱟᱠᱟᱱᱟ ᱛᱟᱦᱚ ᱞᱮ ᱟᱯᱮ ᱥᱮᱫ ᱫᱚ ᱪᱮᱫ ᱠᱚᱠᱚ ᱛᱚᱞ ᱜᱮᱭᱟ ᱚᱱᱟ ᱠᱷᱩᱱᱴᱤ ᱪᱮᱛᱟᱱ ᱨᱮ ᱥᱤᱨᱯᱟᱹ ᱦᱤᱥᱟᱹᱵ ᱛᱮᱫᱚ?
ᱠᱷᱩᱱᱴᱤ ᱪᱮᱛᱟᱱ ᱨᱮᱫᱚ ᱢᱟᱱᱮ ᱡᱟᱦᱟᱸᱭ ᱡᱟᱦᱟᱸᱭ ᱨᱮᱱ ᱰᱟᱝᱨᱤ ᱠᱟᱱᱟᱭ ᱩᱱᱤ ᱩᱱᱤᱭᱟᱜ ᱠᱷᱩᱱᱴᱤ ᱨᱮᱫᱚ ᱟᱡ ᱡᱟᱦᱟᱸ ᱞᱮᱠᱟᱭ ᱠᱩᱲᱟᱹᱣ ᱠᱟᱜᱼᱟ ᱚᱱᱠᱟ ᱜᱮᱭ ᱛᱚᱞᱟ᱾
ᱚ ᱟᱪᱪᱷᱟ᱾
ᱯᱟᱹᱣᱨᱟᱹ ᱠᱚ ᱯᱚᱭᱥᱟ ᱠᱚ ᱮᱭ ᱡᱟᱢᱟ ᱠᱚ
ᱚ ᱟᱪᱪᱷᱟ
ᱪᱤᱜ ᱠᱚ ᱡᱟᱸᱦᱟᱱᱟᱜ ᱜᱮ ᱡᱟᱸᱦᱟᱱᱟᱜ ᱜᱮ ᱡᱟᱦᱟᱸ ᱞᱮᱠᱟᱭ ᱠᱩᱲᱟᱹᱣᱟ ᱦᱳᱭ ᱚᱱᱠᱟ ᱜᱮ ᱛᱚᱞᱟ᱾ ᱛᱟᱦᱚᱞᱮ ᱟᱫᱚ ᱟᱯᱮ ᱥᱮᱫ ᱢᱟ ᱵᱟᱝ ᱦᱩᱭᱩᱜ ᱥᱚᱦᱚᱨᱟᱭ ᱠᱚᱫᱚ, ᱛᱟᱦᱚᱞᱮ ᱟᱞᱮ ᱥᱮᱫ ᱜᱮ ᱦᱤᱡᱩᱜ ᱯᱮ ᱥᱚᱦᱚᱨᱟᱭ ᱧᱮᱞ᱾
ᱦᱮᱸ ᱥᱮᱱᱚᱜ ᱦᱩᱭᱩᱜᱼᱟ ᱪᱮᱫᱟᱜ ᱵᱟᱝ᱾
ᱦᱳᱭ ᱥᱚᱦᱚᱨᱟᱭ ᱤᱫᱤ ᱠᱟᱛᱮᱜ ᱠᱟᱹᱴᱤᱡ ᱦᱚᱸ ᱵᱟᱰᱟᱭ ᱦᱩᱭᱩᱜ ᱛᱟᱯᱮᱭᱟ ᱟᱨ